ᱦᱮᱸ ᱱᱟᱯᱟᱭ ᱠᱟᱛᱷᱟ ᱛᱚ
ᱦᱮᱸ ᱱᱟᱯᱟᱭ ᱜᱮᱛᱚ, ᱥᱟᱹᱜᱩᱱ ᱥᱮᱛᱟ
ᱦᱮᱸ ᱥᱟᱜᱩᱱ ᱥᱮᱛᱟᱜ
ᱦᱸ ᱛᱤᱨᱮᱢ ᱵᱮᱨᱮᱫ ᱟᱠᱟᱱᱟ ᱛᱦᱤᱧ ᱫᱚ ᱟᱹᱰᱤ ᱞᱚᱜᱚᱱᱮᱢ ᱵᱮᱨᱮᱫ ᱟᱠᱟᱱᱟ ᱦᱮᱸ ᱪᱮ?
ᱵᱟᱝ ᱤᱧ ᱫᱚ ᱤᱱᱠᱟᱹ ᱜᱤᱧ ᱵᱮᱨᱮᱫ ᱜᱮᱭᱟ
ᱤᱧᱫᱩᱧ ᱢᱮᱱᱫᱟ ᱟᱞᱟᱝ ᱟᱜ ᱛᱚ ᱯᱨᱟᱭ ᱱᱚ ᱴᱤ ᱦᱩᱭ ᱟᱠᱟᱱᱟ ᱛᱚ ᱤᱧ ᱯᱟᱥᱮ ᱟᱢᱟᱜ ᱜᱮ ᱵᱟᱹᱠᱤ ᱢᱮᱱᱟᱜ
ᱮ ᱟᱫᱚ ᱚᱱᱠᱟ ᱫᱚ ᱵᱟᱹᱧ ᱫᱤᱥᱟᱹᱭ ᱮᱫᱟ ᱤᱧᱦ ᱦᱮᱸᱥᱮ ᱟᱫᱚ ᱱᱤᱛᱳᱜ ᱵᱟᱝ ᱪᱟᱞᱟᱜ ᱠᱟᱱᱟ ᱤᱧ ᱴᱷᱮᱱ ᱠᱷᱚᱱᱟᱜ ᱠᱚᱞ ᱦᱮᱸᱥᱮ᱾ ᱥᱟᱨᱵᱷᱟᱨ ᱯᱨᱚᱜᱮᱞᱮᱢ ᱮ ᱞᱟᱹᱭ ᱦᱚᱪᱚ ᱮᱫᱟ ᱾
ᱥᱟᱨᱵᱷᱟᱨ ᱯᱨᱚᱵᱞᱮᱢᱮᱼᱟ ᱟᱫᱚᱢ ᱥᱩᱢᱚᱭ
ᱦᱮᱸ ᱛᱟᱦᱞᱮ ᱟᱢ ᱫᱚ ᱛᱤᱨᱮᱢ ᱵᱮᱨᱮᱜ ᱟᱠᱟᱱᱟ
ᱤᱧ ᱫᱚ ᱟᱢ ᱡᱚᱠᱷᱚᱱᱮᱢ ᱠᱚᱞᱟ ᱛᱚᱠᱷᱚᱱ ᱫᱚ ᱤᱧ ᱫᱚ ᱵᱮᱨᱮᱫ ᱜᱮ ᱵᱟᱹᱧ ᱵᱮᱨᱮᱫ ᱟᱠᱟᱱᱟ ᱤᱧ ᱫᱚ
ᱚ ᱞᱟᱡ ᱦᱚᱸ ᱢᱟᱥᱮ ᱦᱟᱹᱥᱩ ᱦᱟᱹᱥᱩ ᱠᱤᱫᱤᱧᱟ ᱟᱫᱚᱧ ᱢᱮᱱ ᱞᱮᱫᱟ ᱦᱟᱹᱴ ᱞᱚᱜᱚᱱ ᱧᱚᱜ ᱤᱧ ᱪᱟᱞᱟᱜᱼᱟ᱾
ᱵᱟᱝ ᱤᱧ ᱫᱚ ᱥᱮᱛᱟᱜ ᱵᱮᱲᱟ ᱵᱷᱟᱜᱤ ᱡᱟᱹᱯᱤᱫᱚᱜ ᱠᱟᱱᱟ ᱾
ᱡᱟᱹᱯᱤᱫᱚ ᱜᱮ ᱥᱮᱛᱟᱜ ᱫᱚ ᱵᱟᱝ ᱡᱟᱹᱯᱤᱫᱚᱜ
ᱟᱨ ᱛᱟᱦᱚᱞᱮ ᱪᱤᱞᱤ ᱠᱚᱢ ᱫᱚᱦᱚ ᱟᱹᱥᱩᱞ ᱟᱠᱟᱫ ᱠᱚᱣᱟ ᱥᱮ ᱪᱮᱫ
ᱵᱟᱝ ᱵᱟᱝ
ᱦᱮᱸ ᱢᱤᱱᱟᱹᱧᱟ ᱟᱹᱥᱩ ᱠᱮᱫ ᱠᱚᱣᱟᱢ ᱨᱟᱜ ᱦᱚᱪᱚᱭᱮᱫ ᱠᱚᱣᱟᱢ ᱛᱚ
ᱟᱸᱡᱚᱢᱮ ᱛᱮᱢ
ᱦᱮᱸ ᱟᱢ ᱢᱟ ᱟᱨ ᱱᱟᱥᱮ ᱱᱟᱥᱮ ᱟᱡᱸᱚᱢᱚᱜ ᱠᱟᱱ ᱜᱮᱭᱟ
ᱚ ᱚᱱᱠᱟ ᱫᱚ ᱟᱸᱡᱚᱢᱚᱜ ᱜᱮᱭᱟ ᱩᱱᱠᱩ ᱫᱚ ᱦᱚᱲ ᱠᱚᱨᱮᱱ ᱠᱚᱦᱚᱠᱚ ᱨᱟᱜ ᱵᱟᱲᱟᱭᱮᱫᱟ ᱛᱟᱨᱯᱚᱨᱮ ᱯᱚᱠᱤᱛ ᱨᱮᱱ ᱦᱚᱠᱚ ᱨᱟᱜ ᱵᱟᱲᱟᱭᱮᱫᱟ
ᱦᱮᱸ ᱫᱟ ᱞᱮᱫᱟ ᱦᱚᱞᱟ ᱟᱯᱮ ᱥᱮᱱ
ᱱᱟᱥᱮ ᱚᱱᱠᱟ ᱫᱚ ᱵᱟᱝ
ᱟᱨ ᱯᱮᱲᱟ ᱠᱚ ᱯᱮᱲᱟ ᱦᱤᱨᱤ ᱠᱷᱚᱱ ᱛᱤᱨᱮᱢ ᱨᱩᱣᱟᱹᱲ ᱮᱱᱟ
ᱦᱩᱸ ᱦᱮ᱾ ᱮᱭᱟ ᱨᱩᱣᱟᱹᱲ ᱵᱚᱞᱛᱮ ᱪᱮᱜ ᱞᱮᱠᱟ ᱪᱟᱞᱟᱣ ᱦᱚᱸ ᱵᱟᱝ ᱦᱳᱭ ᱞᱮᱱᱟ ᱮᱴᱟᱜ ᱥᱮᱫ ᱤᱧ ᱪᱟᱞᱟᱣ ᱱᱟ᱾
ᱡᱟᱦᱟᱸᱥᱮᱢ ᱪᱟᱞᱟᱣ ᱠᱟᱱ ᱛᱟᱦᱮᱱᱟ ᱛᱚ ᱵᱩᱡᱽ ᱫᱟᱲᱮᱭᱟᱜ ᱢᱮ ᱛᱷᱤᱧ ᱪᱟᱞᱟᱣ ᱠᱟᱱᱟᱢ ᱢᱮᱱ ᱛᱮ᱾
ᱦᱮᱸ ᱦᱮᱸ᱾ ᱟᱫᱚ ᱡᱟᱦᱟᱸ ᱴᱷᱮᱱ ᱪᱟᱞᱟᱣ ᱢᱚᱱᱮ ᱦᱩᱭ ᱞᱮᱱᱟ ᱯᱩᱴᱠᱟᱹ ᱠᱟᱛᱷᱟ ᱚᱱᱟ ᱫᱚ ᱵᱟᱝ ᱦᱳᱭ ᱞᱮᱱᱟ ᱟᱨᱠᱤ᱾
ᱦᱚᱞᱟ ᱧᱤᱫᱟᱹ ᱜᱮ ᱯᱩᱴᱠᱟᱹᱞᱮ ᱩᱛᱩ ᱞᱮᱫ ᱠᱚᱣᱟ ᱾
ᱟᱪᱪᱷᱟ᱾ ᱛᱮᱦᱮᱧ ᱪᱟᱞᱟᱜ ᱦᱳᱭᱳᱜᱼᱟ ᱾ ᱦᱚᱞᱟ ᱡᱚᱠᱷᱚᱱ ᱵᱟᱝ ᱪᱟᱞᱟᱣ ᱫᱟᱲᱮ ᱦᱩᱭ ᱠᱟᱱᱟ ᱟᱥᱟ ᱨᱮᱱᱟᱜ ᱢᱚᱱᱮ ᱨᱮᱱᱟᱜ ᱟᱥᱟ ᱫᱚᱧ ᱯᱩᱨᱟᱹᱣ ᱛᱤᱧ ᱜᱮᱭᱟ ᱾
ᱦᱮᱸ᱾
ᱦᱚᱭ ᱡᱤᱣᱤ ᱦᱟᱥᱟ ᱦᱚᱲᱢᱚ ᱛᱤᱨᱮ ᱱᱟᱥᱟᱜᱼᱟ ᱚᱦᱚᱢ ᱞᱟᱹᱭ ᱠᱮᱭᱟ ᱾
ᱦᱮᱸ ᱦᱮᱸ ᱵᱟᱝ ᱦᱮᱸ ᱯᱩᱴᱠᱟᱹ ᱟᱜᱩ ᱫᱚ ᱪᱟᱞᱟᱜ ᱢᱮ ᱯᱩᱴᱠᱟᱹ ᱫᱚ ᱥᱤᱡᱤᱱ ᱨᱮᱱ ᱠᱟᱱᱟ ᱠᱚᱥᱮ ᱦᱟᱝ᱾ ᱳᱱᱠᱳ ᱫᱚ᱾ ᱦᱩᱸ ᱛᱟᱨᱢᱟᱱᱮ ᱥᱟᱨᱟ ᱵᱚᱪᱷᱚᱨ ᱵᱟᱝ ᱠᱚ ᱧᱟᱢᱚᱜᱼᱟ᱾ ᱦᱚᱞᱟ ᱡᱮᱢᱚᱱ ᱞᱟᱹᱭ ᱟᱢ ᱠᱟᱹᱱᱤᱧ ᱦᱚᱞᱟ ᱡᱚᱠᱷᱚᱱ ᱦᱚᱞᱟ ᱡᱚᱢ ᱦᱳᱭᱱᱟ ᱥᱮ ᱦᱮᱸ ᱮᱛᱚ ᱥᱩᱱᱫᱚᱨ ᱥᱮᱵᱨᱞ ᱠᱟᱱᱟ ᱵᱟᱝ ᱦᱮᱸ ᱮᱛᱚ ᱢᱚᱸᱡᱽ ᱩᱛᱩ ᱞᱮᱠᱷᱟᱱ ᱟᱹᱰᱤ ᱢᱚᱡᱽ ᱥᱤᱵᱤᱞ ᱠᱟᱱᱟ᱾
ᱟᱞᱚ ᱥᱮᱢ ᱞᱟᱹᱭ ᱮᱭᱟ ᱱᱤᱛᱚᱜ ᱜᱮᱢ ᱫᱟᱹᱲ ᱤᱫᱤ ᱦᱚᱪᱳᱧᱟ ᱵᱟᱠᱷᱟᱱ᱾
ᱛᱤᱱᱟᱹᱜ ᱠᱤᱞᱳᱢᱤᱴᱟᱨ ᱮᱢ ᱪᱟᱞᱟᱜᱼᱟ ᱢᱚᱴᱟᱢᱩᱴᱤ?
ᱥᱟᱵ ᱫᱟᱲᱮᱟᱢ ᱯᱚᱱᱨᱚ, ᱯᱚᱱᱨᱚ ᱠᱩᱲᱤ
ᱚ ᱟᱪᱪᱷᱟ, ᱚ ᱛᱟᱦᱚᱞᱮ ᱥᱳᱨ ᱜᱮᱭᱟ ᱛᱚ ᱳᱭ ᱫᱚᱥ ᱢᱤᱱᱤᱴ ᱟᱜ ᱠᱷᱮᱞ᱾
ᱦᱮᱸ ᱦᱮᱸ᱾ ᱱᱟᱥᱮᱱᱟᱜ ᱨᱟᱥᱛᱟ ᱚᱱᱛᱮ ᱪᱮᱜ ᱞᱮᱠᱟᱱᱟ ᱤᱧ ᱦᱚᱸ ᱵᱟᱹᱧ ᱪᱟᱞᱟᱣ ᱠᱟᱱᱟ ᱚᱱᱟ ᱫᱷᱟᱨᱮ ᱫᱚ᱾
ᱦ ᱦᱚ ᱦᱚᱞᱟ ᱦᱚᱞᱟ ᱜᱚᱞᱯᱚ ᱢᱮᱱ ᱦᱳᱭᱳᱜ ᱠᱟᱱ ᱛᱟᱦᱮᱱᱟ ᱦᱮᱸ, ᱦᱚᱞᱟ ᱚᱱᱮᱧ ᱠᱚᱞᱟᱢ ᱠᱟᱱᱟ ᱥᱟᱨᱵᱷᱟᱨ ᱰᱟᱣᱩᱱ ᱟᱠᱟᱱᱟ ᱥᱟᱨᱟ ᱨᱮ ᱠᱚᱞ ᱦᱤᱡᱩᱜ ᱠᱟᱱᱟ ᱦᱟᱝ ᱠᱚᱞ ᱚᱱᱮᱧ ᱱᱟᱢᱵᱟᱨᱤᱧ ᱴᱤᱯᱟᱹᱣ ᱫᱟ ᱠᱚᱞ ᱵᱟᱝ ᱪᱟᱞᱟᱜ᱾ ᱠᱟᱱᱟ ᱟᱫᱚ ᱴᱮᱠᱱᱤᱠᱮᱞ ᱢᱟᱱᱮ ᱜᱩᱨᱩᱞ ᱨᱮ ᱠᱚ ᱢᱮᱥᱮᱡ ᱠᱟᱜ ᱛᱟᱦᱮᱱᱟ ᱡᱮ ᱠᱚᱱᱳ ᱥᱟᱨᱵᱷᱟᱨ ᱤᱭᱟᱹᱣ ᱠᱟᱱ ᱛᱟᱦᱮᱱᱟᱜ᱾
ᱦᱮᱸ ᱦᱮᱸ ᱴᱷᱤᱠ ᱴᱷᱤᱠ᱾ ᱟᱫᱚ ᱚᱱᱟ ᱠᱷᱟᱹᱛᱤᱨ ᱛᱮᱜᱮ ᱤᱧ ᱫᱚ ᱵᱟᱹᱧ ᱢᱮᱛᱟᱫ ᱢᱮᱭᱟ ᱡᱮ ᱪᱮᱜ ᱦᱚᱸ ᱟᱫᱚ ᱧᱮᱞᱫᱟᱹᱧ ᱡᱮ ᱜᱨᱩᱯ ᱨᱮᱠᱚ ᱮᱢᱫᱟ ᱚᱝᱠᱟ ᱞᱮᱠᱟ ᱛᱮᱜᱮ᱾ ᱦᱩᱭᱩᱜ ᱜᱮᱭᱟ ᱥᱮ ᱱᱚᱣᱟ ᱠᱚᱫᱚ ᱚᱱᱞᱟᱭᱤᱱ ᱵᱮᱯᱟᱨ᱾
ᱦᱮᱸ ᱦᱮᱸ ᱚᱱᱞᱟᱭᱤᱱ ᱵᱮᱵᱚᱦᱟᱨ ᱥᱮ ᱚᱱᱟᱫᱚ ᱵᱟᱢ ᱞᱟᱹᱭ ᱦᱚᱪᱚ ᱫᱟᱲᱮᱭᱟᱜᱼᱟ ᱪᱮᱫ, ᱟᱞᱟᱝ ᱟᱜ ᱫᱚ ᱢᱚᱱᱮ ᱦᱚᱭ ᱱᱚᱣᱟ ᱜᱮ ᱯᱩᱨᱟᱹᱜ ᱠᱟᱱᱟ ᱤᱧᱫᱩᱧ ᱞᱮᱠᱷᱟᱣ ᱠᱟᱫᱟ ᱦᱚᱞᱟ ᱜᱮ ᱵᱩᱡ ᱫᱟᱢ᱾
ᱟᱫᱚ ᱧᱮᱞᱟᱞᱟᱝ ᱛᱤᱱ ᱜᱷᱟᱹᱲᱤᱜ ᱜᱟᱱᱚᱜ ᱠᱟᱱᱟ ᱵᱟᱝ ᱜᱟᱱᱚᱜ
ᱟ ᱜᱟᱱᱚᱜ ᱜᱮᱭᱟ ᱯᱟᱪᱴᱤ ᱠᱷᱚᱱ ᱵᱮᱥᱤ ᱧᱟᱢᱚᱜ ᱜᱤᱭᱟ᱾
ᱟᱫᱚ ᱚᱠᱚᱭᱟᱜ ᱥᱟᱸᱜᱮ ᱠᱟᱱᱟ ᱥᱮ ᱤᱧᱟᱹᱜ ᱥᱟᱸᱜᱮ ᱠᱟᱱᱟ ᱥᱮ ᱟᱢᱟᱜ ᱥᱟᱸᱜᱮ ᱠᱟᱱᱟ ᱤᱧ, ᱫᱚ ᱵᱟᱹᱧ ᱵᱟᱲᱟᱭᱟ ᱟᱫᱚ ᱚᱱᱟ ᱠᱷᱟᱹᱛᱤᱨ
ᱦᱮᱸ ᱴᱳᱴᱟᱞ ᱛᱚ ᱟᱞᱟᱝᱟᱜ ᱱᱚᱣᱟ ᱱᱤᱭᱟᱹ ᱦᱮᱸ ᱫᱚᱥᱴᱤ ᱦᱩᱭᱩᱜ ᱛᱟᱞᱟᱝᱟ ᱟᱞᱟᱝ ᱟᱜ ᱫᱚ ᱾ ᱛᱟᱨᱢᱟᱱᱮ ᱟᱢᱟᱜ ᱯᱟᱸᱪᱴᱤ ᱤᱧᱟᱹᱜ ᱯᱟᱸᱪᱴᱤ ᱦᱚᱞᱟ ᱱᱚᱴᱤ ᱚᱵᱫᱤ ᱞᱮᱠᱷᱟ ᱟᱷᱟᱣ ᱟᱠᱟᱫᱟ ᱚᱱᱟ ᱫᱚ ᱚᱱᱟ ᱠᱚᱱᱵᱷᱟᱨᱥᱮᱥᱚᱱ ᱰᱟᱥᱵᱳᱨᱰ ᱵᱟᱝ ᱢᱮᱱᱟᱜᱼᱟ
ᱦᱩᱸ ᱦᱩᱸ
ᱚᱸᱰᱮ ᱠᱷᱚᱡ ᱦᱚᱞᱟᱧ ᱞᱮᱠᱷᱟᱭᱮᱫ ᱛᱟᱦᱮᱱᱟ ᱧᱮᱞ ᱫᱟᱹᱧ ᱱᱳᱴᱤᱥ ᱛᱚᱭᱛᱷᱚᱧ ᱧᱟᱢ ᱠᱟᱫᱟ᱾
ᱛᱚᱵᱮ ᱮᱠᱥᱮᱯᱴ ᱠᱟᱱᱛᱮ,
ᱮᱜᱥᱮᱵ ᱨᱮ ᱡᱚᱛᱚ ᱵᱟᱝ ᱮᱜᱥᱮᱵ ᱛᱟᱭᱟ ᱚᱱᱟ ᱠᱚᱫᱚ ᱡᱟᱦᱟᱸᱭ ᱵᱟᱝ ᱚᱱᱟ ᱫᱚ ᱠᱚᱞ ᱵᱟᱝ ᱞᱮᱠᱷᱟ ᱚᱱᱟ ᱫᱚ᱾
ᱵᱟᱝ,
ᱚ ᱱᱚᱝᱠᱟ ᱥᱤᱥᱴᱮᱢ ᱠᱟᱱᱟ,
ᱦᱮᱸ ᱵᱟᱠᱷᱟᱱ ᱫᱚ
ᱤᱧ ᱵᱟᱹᱧ ᱵᱟᱲᱟᱭ ᱠᱟᱱ ᱛᱟᱦᱮᱸ ᱤᱧ ᱢᱮᱱᱫᱟ ᱡᱟᱦᱟᱸ ᱮᱯᱥᱮᱯᱴᱚᱜᱼᱟ ᱚᱱᱟ ᱫᱚ ᱦᱳᱭᱛᱳ ᱟᱢᱟᱜ ᱱᱟᱢᱵᱟᱨᱮᱢ ᱢᱚ ᱚᱨ ᱮᱸ ᱮᱸ ᱡᱟᱦᱟᱸ ᱨᱤᱡᱮᱠᱴ ᱠᱟᱱᱟ ᱦᱮᱸ,
ᱦᱩᱸ
ᱚᱱᱟ ᱫᱚ ᱤᱧ ᱫᱚ ᱟᱢᱴᱷᱮᱱ ᱠᱚᱞ ᱫᱚᱧ ᱧᱟᱢᱟ,
ᱦᱩᱸ
ᱟᱪᱪᱷᱟ ᱚᱱᱟ ᱟᱢᱟᱜ ᱱᱟᱢᱵᱟᱨ ᱠᱚᱞᱞᱤᱧ ᱧᱟᱢᱟ, ᱛᱟᱭ ᱛᱚ?
ᱦᱩᱸ ᱚᱱᱟ ᱫᱚ ᱨᱤᱡᱮᱜᱴ ᱠᱟᱱᱟ ᱢᱟᱱᱮ ᱚᱱᱟ ᱫᱚ ᱵᱮᱠᱟᱨ ᱠᱟᱱᱟ ᱥᱮ ᱚᱱᱟᱴᱟᱜ ᱠᱚᱞ ᱫᱚ᱾
ᱦᱮᱸ ᱦᱮᱸ ᱛᱟᱦᱚᱞᱮ ᱟᱞᱟᱝᱟᱜ ᱫᱚ ᱤᱭᱟᱹ ᱛᱟᱦᱚᱞᱮ ᱚᱱᱟ ᱡᱟᱦᱟᱸ ᱠᱚᱨ ᱤᱭᱟᱹ, ᱡᱟᱦᱟᱸ ᱡᱟᱦᱟᱸ ᱚᱱᱟ ᱠᱚ ᱤᱭᱟᱹ ᱦᱮᱸ ᱦᱮᱸ᱾ ᱯᱩᱱᱭᱟ ᱫᱚ ᱨᱤᱡᱮᱠᱴ ᱠᱟᱱ ᱛᱟᱞᱟᱝᱼᱟ ᱪᱚ ᱛᱤᱱᱟᱹᱜ ᱪᱚ,
ᱦᱳᱭ ᱦᱳᱭ ᱚᱱᱮ ᱩᱱᱥᱚᱢᱚᱭ ᱫᱷᱟᱨᱯᱟᱥ ᱨᱮᱱᱟᱜ, ᱨᱚᱲᱠᱚ ᱥᱟᱸᱜᱮ ᱟᱸᱡᱚᱢᱚᱜ ᱠᱟᱱ ᱛᱟᱦᱮᱸ ᱛᱚ᱾
ᱦᱮᱸ᱾
ᱚᱱᱟ ᱦᱚᱛᱮᱜ ᱛᱮ ᱟᱫᱚ ᱤᱧᱦᱚᱸ ᱚᱲᱟᱜ ᱥᱩᱨ ᱨᱮ ᱚᱱᱟ ᱛᱮᱫᱚ ᱵᱟᱝ ᱤᱧ ᱛᱟᱦᱮᱱ ᱜᱮᱭᱟ ᱤᱧ ᱫᱚ᱾
ᱦᱮᱸ,
ᱮ ᱛᱟᱨᱯᱚᱨᱮ ᱤᱭᱟᱹᱭᱟ ᱛᱟᱦᱞᱮ, ᱡᱟᱦᱟᱸ ᱫᱚ ᱟᱫᱚ ᱡᱮ ᱟᱨ ᱮᱯᱷ ᱠᱚᱫᱚ ᱵᱟᱢ ᱢᱚᱱᱮᱭᱟᱜ ᱠᱟᱱᱟ ᱟᱢ ᱫᱚ ᱵᱟᱝ ᱾
ᱱᱤᱡᱮ ᱫᱚ ᱵᱟᱹᱧ ᱢᱟᱱᱟᱣ ᱠᱟᱫᱟ᱾ ᱤᱧ ᱫᱚ ᱚᱱᱟ ᱮᱠᱷᱚᱱ ᱫᱚ ᱴᱤᱪᱟᱨ ᱞᱟᱭᱤᱱ ᱜᱮ ᱮᱠᱷᱚᱱ ᱫᱚ ᱢᱟᱥᱴᱟᱨ ᱞᱟᱭᱤᱱ ᱜᱮ ᱦᱩᱢ
ᱩᱸ
ᱮᱠᱷᱚᱱ ᱡᱳᱨ ᱮᱢ ᱦᱩᱭ ᱟᱠᱟᱱᱟ ᱚᱱᱟᱴᱟᱜ ᱜᱮ᱾
ᱟᱵᱮ ᱜᱮᱨᱮᱵᱽ ᱫᱚ ᱱᱤᱭᱟᱹ ᱠᱟᱨᱚᱱ ᱛᱮᱦᱩᱧ ᱢᱚᱱᱮᱭᱟᱜ ᱠᱟᱱᱟ ᱞᱟᱹᱭ ᱫᱤᱧ ᱮᱥ ᱮᱞ ᱮᱥ ᱴᱤ ᱨᱮᱱᱟᱜ ᱮᱸ ᱡᱟᱦᱟᱸ ᱵᱚᱱ ᱢᱮᱛᱟᱜ ᱠᱟᱱ ᱚᱱᱟ ᱦᱩᱸ ᱯᱟᱥᱮᱱ ᱦᱚᱸ ᱟᱹᱰᱤᱴᱟ ᱜᱮ ᱯᱩᱨᱟᱹᱜᱼᱟ ᱾
ᱦᱮᱸ ᱚᱱᱟ ᱫᱚ ᱯᱩᱨᱟᱹᱜ ᱜᱮᱭᱟ ᱟᱢᱫᱚ ᱚᱱᱟ ᱡᱮ ᱮᱯᱷ ᱮᱥ ᱮᱞ ᱮᱥ ᱴᱤ ᱡᱟᱦᱟᱸ ᱠᱚ ᱥᱤᱞᱮᱵᱟᱥ ᱢᱟ ᱯᱩᱨᱟᱹᱜ ᱜᱮᱭᱟ ᱚᱱᱟ ᱫᱚ ᱤᱧ ᱦᱚᱸ ᱱᱟᱥᱮᱱᱟᱜ ᱵᱳᱭ ᱠᱚ ᱠᱤᱨᱤᱧ ᱵᱳᱭ ᱠᱚ ᱠᱤᱨᱤᱧ ᱦᱩᱭᱩᱜ ᱛᱤᱧᱟᱹ ᱵᱩᱡᱽᱫᱟᱢ ᱾
ᱦᱩᱸ ᱟᱫᱚ ᱤᱱᱠᱟᱹ ᱞᱮᱠᱟ ᱛᱮᱜᱮ ᱤᱧᱦᱚᱧ ᱢᱚᱱᱮᱭᱟᱜ ᱠᱟᱱᱟ ᱞᱟᱫᱤᱧ ᱚᱱᱛᱮ ᱡᱳᱨ ᱦᱩᱭᱩ ᱡᱩᱫᱤᱼᱼ ᱦᱩᱭ ᱜᱚᱫᱚᱜᱼᱟ ᱟᱨᱦᱚᱢ ᱞᱟᱹᱭ ᱠᱮᱭᱟ ᱥᱮ
ᱦᱩᱸ ᱾
ᱩᱱᱤ ᱫᱚ ᱪᱮᱫ ᱢᱤᱫ ᱪᱟᱸᱫᱳᱭ ᱦᱟᱛᱟᱭᱟ ᱯᱷᱚᱨᱚᱢ ᱯᱮᱨᱮᱡ ᱟᱨ ᱢᱤᱫ ᱪᱟᱸᱫᱳ ᱡᱤᱨᱟᱹᱣ ᱠᱟᱛᱮᱫ ᱟᱨ ᱢᱤᱫ ᱪᱟᱸᱫᱚ ᱫᱚᱥᱟᱨ ᱪᱟᱸᱫᱳ ᱨᱮ ᱩᱱᱤ ᱫᱚ ᱞᱟᱹᱭ ᱤᱧᱤᱧ ᱦᱟᱛᱟᱣᱟ ᱟᱢ ᱛᱚ ᱢᱟᱲᱟᱝ ᱠᱷᱚᱱᱟᱜ ᱥᱤᱞᱮᱵᱟᱥ ᱵᱟᱢ ᱠᱚᱵᱷᱟᱨ ᱞᱮᱠᱷᱟᱱ ᱫᱚ ᱵᱟᱢ ᱫᱟᱲᱮᱭᱟᱜᱼᱟ ᱥᱮ ᱩᱱ ᱫᱚ ᱱᱤᱛ ᱫᱷᱤᱱᱟᱹᱝ ᱜᱮ ᱡᱚᱠᱷᱚᱱ ᱠᱷᱟᱱ ᱡᱚᱠᱷᱚᱱ ᱜᱮ ᱢᱚᱱᱮᱭᱟᱭ ᱛᱚᱠᱷᱚᱱ ᱜᱮ᱾
ᱦᱮᱸ ᱱᱚᱣᱟ ᱢᱟ‌ᱥ ᱛᱮᱦᱤᱧ ᱱᱚᱣᱟ ᱢᱟᱥ ᱨᱮᱭᱟᱜ ᱦᱩᱭᱱᱟ ᱥᱟᱵ ᱠᱟᱢ ᱱᱚ ᱛᱟᱹᱨᱤᱠᱷ ᱦᱮᱸ᱾
ᱦᱮᱸ᱾
ᱫᱚᱥ ᱛᱟᱨᱤᱠᱷ ᱱᱚᱜ ᱚᱭ ᱮᱠᱩᱥ ᱛᱟᱹᱨᱤᱠᱷ ᱠᱷᱚᱱᱟᱜ ᱢᱳᱚᱴᱟᱢᱩᱴᱤ ᱯᱚᱱᱮᱨᱚ ᱫᱤᱱ ᱮᱠᱷᱚᱱ ᱫᱚ ᱯᱨᱟᱭ ᱯᱚᱱᱮᱨᱚ ᱫᱤᱱ ᱠᱩᱲᱤ ᱫᱤᱱ ᱯᱷᱚᱨᱚᱢ ᱯᱷᱤᱞᱟᱯ ᱪᱟᱹᱞᱩᱜ ᱠᱟᱱᱟ ᱛᱚ, ᱢᱤᱜ ᱢᱟᱥ ᱨᱮᱥᱴ ᱡᱮᱠᱳᱱᱳ ᱯᱷᱨᱚᱢ ᱜᱮ ᱱᱮᱛᱟᱨ ᱫᱚ, ᱦᱮᱸ ᱢᱤᱫ ᱢᱟᱥ ᱫᱷᱚᱨᱮ ᱯᱷᱨᱚᱢ ᱯᱮᱨᱮᱡ ᱦᱩᱭᱱᱟ ᱟᱢ ᱚᱱᱟ ᱯᱷᱨᱚᱢ ᱯᱮᱨᱮᱡ ᱪᱟᱵᱟᱭᱱᱟ ᱢᱤᱫ ᱢᱟᱥ ᱴᱟᱭᱤᱢᱮ ᱮᱢᱚᱜᱼᱟ
ᱦᱚᱸ
ᱢᱤᱜ ᱢᱟᱥ ᱯᱚᱨ ᱜᱮ ᱟᱨ ᱯᱚᱨᱤᱠᱠᱷᱟ ᱱᱚᱣᱟ ᱫᱚ ᱮᱠᱷᱚᱱ ᱫᱚ ᱦᱩᱭᱩᱜᱼᱟ ᱯᱚᱨᱤᱠᱠᱷᱟ ᱡᱩᱫᱤ ᱵᱟᱝ ᱦᱩᱭᱩᱜᱼᱟ ᱛᱟᱦᱚᱞᱮ ᱮᱠᱫᱚᱢ ᱵᱚᱪᱷᱚᱨ ᱵᱚᱪᱷᱚᱨ ᱵᱟᱝ ᱦᱩᱭᱩᱜᱼᱟ ᱟᱨ ᱡᱮ ᱦᱩᱭᱩᱜᱼᱟ ᱥᱮ ᱡᱚᱛᱚᱠᱤᱪᱷᱩ ᱯᱚᱨᱤᱠᱠᱷᱟ ᱦᱭᱳᱜᱼᱟ ᱵᱚ ᱡᱚᱭᱮᱱᱤᱝ ᱢᱚᱭᱮᱱᱤᱝ ᱵᱚᱨᱚ ᱠᱚ ᱦᱚ ᱮᱠᱴᱩ ᱞᱮᱴᱚᱜᱼᱟ ᱦᱮᱸ, ᱱᱚᱣᱟ ᱠᱚᱫᱚ ᱟᱞᱟᱫᱟ ᱵᱮᱯᱟᱨ ᱢᱮᱱᱠᱷᱟᱱ ᱯᱚᱨᱤᱠᱠᱷᱟ ᱫᱚ ᱞᱚᱜᱚᱱᱮ ᱦᱟᱛᱟᱣᱟ᱾
ᱮᱠᱵᱟᱨᱮ ᱟᱫᱚ ᱚᱱᱟ ᱠᱷᱟᱹᱛᱤᱨ ᱛᱮᱧ ᱞᱟᱹᱭᱫᱟ ᱟᱯᱟᱨ ᱯᱨᱟᱭᱢᱟᱨᱤ ᱟᱯᱟᱨ ᱯᱨᱟᱭᱢᱟᱨᱤ ᱦᱚᱸᱛᱚ ᱟᱵᱚ ᱡᱟᱦᱟᱸ ᱫᱚ ᱯᱩᱭᱞᱩ ᱟᱲᱟᱝ ᱞᱮᱠᱟ ᱛᱮᱫᱚ ᱠᱟᱹᱢᱤ ᱨᱮ ᱞᱟᱜᱟᱜ ᱛᱟᱵᱳᱱᱟ ᱱᱚᱣᱟ ᱥᱤᱞᱮᱵᱟᱥ
ᱦᱩᱸ ᱦᱩᱸ ᱦᱩᱸ ᱟᱢ ᱡᱩᱫᱤᱢ ᱦᱩᱸ ᱯᱩᱭ ᱵᱚᱡᱷᱟᱣ ᱯᱷᱟᱥᱴ ᱞᱮᱝᱜᱩᱭᱮᱡᱽ ᱡᱟᱦᱟᱸ ᱥᱟᱱᱛᱟᱞᱤ ᱚᱱᱟ ᱵᱚᱱ ᱧᱟᱢᱟ ᱟᱵᱚ ᱫᱚ
ᱦᱩᱸ ᱦᱩᱸ
ᱛᱟᱢᱢᱟᱱ ᱚᱱᱟ ᱫᱚ ᱛᱤᱨᱤᱥ ᱱᱚᱢᱵᱚᱨ ᱨᱮ ᱯᱚᱨᱤᱠᱠᱷᱟ ᱛᱟᱦᱮᱱᱟ ᱚᱱᱟᱫᱚ ᱵᱩᱡᱷ ᱫᱟᱢ
ᱴᱤᱠ ᱛᱟᱦᱞᱮ ᱚᱱᱟ ᱨᱮᱜᱮ ᱤᱧ ᱞᱤᱫᱟᱹᱧ ᱡᱩᱫᱤ ᱟᱢ ᱚᱱᱠᱟ ᱞᱮᱠᱟᱛᱮ ᱥᱤᱞᱮᱵᱟᱥ ᱠᱵᱷᱟᱨ ᱛᱟᱦᱮᱱ ᱛᱟ ᱛᱤᱨᱤᱥ ᱨᱮᱱᱟᱜ ᱛᱤᱨᱤᱥ ᱧᱟᱢ ᱞᱮᱠᱷᱟᱱ ᱜᱮᱛᱚ ᱟᱢ ᱫᱚᱢ ᱦᱩᱭᱟ
ᱞᱟᱹᱭ ᱟᱢ ᱠᱟᱹᱱᱟᱧ ᱦᱮᱸ ᱢᱚᱱᱮ ᱠᱚᱨ ᱰᱮᱲᱥᱚ ᱱᱟᱢᱵᱟᱨ ᱯᱚᱨᱤᱠᱠᱟᱭᱟ ᱦᱩᱭᱩᱜ ᱟ ᱛᱚ
ᱦᱩᱸ
ᱟᱢ ᱡᱩᱫᱤ ᱥᱟᱵᱡᱮᱠᱴ ᱯᱮᱯᱟᱨ ᱡᱟᱦᱟᱸ ᱯᱷᱟᱥᱴ ᱞᱮᱝᱜᱩᱭᱡᱽ ᱡᱩᱫᱤ ᱟᱢ ᱡᱩᱫᱤ ᱛᱤᱨᱤᱥ ᱢᱚᱫᱽᱫᱷᱮ ᱡᱩᱫᱤ ᱯᱚᱪᱤᱥ ᱪᱮᱛᱟᱱ ᱵᱟᱝ ᱧᱟᱢᱟ ᱦᱮᱸ ᱛᱟᱦᱞᱮ ᱵᱟᱢ ᱠᱚᱵᱷᱟᱨ ᱫᱟᱲᱮᱭᱟᱜᱼᱟ ᱛᱟᱦᱞᱮ ᱱᱟᱢᱵᱟᱨ ᱟᱢ ᱫᱚ ᱵᱟᱢ ᱵᱤᱥᱤ ᱫᱟᱲᱮᱭᱟᱜᱼᱟ ᱟᱢ ᱫᱚ ᱟᱢ ᱫᱚ ᱯᱩᱪᱤ ᱦᱮᱸ ᱦᱮᱸ ᱦᱟᱱᱟ ᱠᱚᱫᱚ ᱥᱚᱢᱚᱥᱥᱟ ᱠᱟᱱ ᱜᱮᱭᱟ ᱥᱮ ᱡᱮᱢᱚᱱ ᱡᱟᱦᱟᱸ ᱮ ᱪᱟᱭᱤᱞᱰ ᱰᱮᱵᱷᱞᱚᱯᱢᱮᱱᱴ ᱯᱷᱮᱲᱟᱜᱤᱷᱩᱭ ᱡᱟᱦᱟᱸ ᱠᱚ ᱢᱮᱛᱟᱜ ᱠᱟᱱᱟ ᱦᱮᱸ
ᱦᱩᱸ ᱦᱩᱸ
ᱦᱮᱸ ᱡᱟᱦᱟᱸ ᱥᱟᱭᱠᱳᱞᱚᱡᱤ ᱠᱚ ᱚᱱᱟ ᱠᱚ ᱢᱮᱱ ᱜᱮᱭᱟ ᱚᱱᱟ ᱡᱮᱢᱚᱱ ᱚᱱᱟ ᱨᱮᱫᱚ ᱟᱢ ᱫᱚ ᱯᱚᱸᱪᱤᱥ ᱛᱤᱨᱤᱥ ᱢᱚᱫᱽᱫᱷᱮ ᱟᱢ ᱫᱚ ᱟᱴᱷᱨᱚ ᱧᱟᱢ ᱜᱮᱭ ᱟᱹᱰᱤ ᱴᱟᱯ ᱨᱮᱭ ᱡᱤᱱᱤᱥ ᱠᱟᱱᱟ ᱥᱚᱦᱚᱡ ᱜᱮ ᱛᱟᱦᱮᱱᱟ
ᱥᱚᱦᱚᱡ ᱢᱟᱱᱮ ᱛᱚᱭᱟ ᱚᱱᱟᱛᱮ ᱠᱚᱱᱯᱷᱤᱭᱩᱥᱚᱜ ᱟᱢ ᱟᱢ ᱟᱢ ᱛᱮ ᱵᱟᱢ ᱵᱩᱡᱷᱟᱹᱣ ᱫᱟᱲᱮᱭᱟᱜᱼᱟ ᱡᱮ ᱤᱧ ᱱᱚᱣᱟᱴᱟᱜ ᱵᱟᱝ ᱡᱟᱹᱱᱤᱡ ᱪᱚᱝ ᱱᱚᱣᱟᱴᱟᱜ ᱦᱩᱭᱼᱟ ᱫᱟᱲᱮᱭᱟᱜᱼᱟ ᱟᱸ ᱵᱮᱥᱤ ᱚᱸᱰᱮ ᱫᱚ ᱪᱮᱫ ᱞᱮᱠᱟ ᱚᱸᱰᱮ ᱫᱚ ᱯᱩᱛᱷᱤ ᱜᱚᱛᱚ ᱵᱤᱫᱽᱫᱫᱟ ᱞᱮᱠᱟ ᱫᱚ ᱵᱟᱝ ᱟᱢᱟᱜ ᱵᱤᱫᱽᱫᱟ ᱚᱸᱰᱮ ᱫᱚᱠᱚ ᱧᱮᱞᱟ ᱵᱩᱡᱷ ᱠᱮᱫᱟᱢ ᱟᱢᱟᱜ ᱩᱭᱦᱟᱹᱨ ᱵᱷᱟᱵᱱ ᱱᱟ ᱟᱢ ᱪᱮᱫ ᱞᱮᱠᱟᱢ ᱩᱭᱦᱟᱹᱨ ᱵᱷᱟᱵᱽᱱᱟᱭᱟ ᱚᱱᱟ ᱠᱚ ᱧᱮᱞ ᱛᱟᱢᱟ ᱠᱚ ᱚᱸᱰᱮ ᱫᱚ ᱥᱤᱡᱮᱯᱤ ᱫᱚ
ᱟᱸᱨᱦᱚᱸᱠᱚᱳᱥᱪᱮᱱ ᱟᱵᱟᱨ ᱚᱱᱟ ᱩᱛᱚᱨ ᱠᱟᱴᱟ ᱦᱟᱛᱟᱣ ᱚᱱᱟ ᱟᱡ ᱜᱮ ᱵᱳᱲᱮ ᱵᱟᱲᱟᱭᱟ ᱚᱱᱟ ᱫᱚ
ᱴᱷᱤᱠ ᱮᱢᱚᱱ ᱥᱩᱨ ᱥᱩᱯᱩᱨ ᱛᱟᱦᱮᱱᱟ ᱥᱮ ᱵᱟᱝ ᱟᱢ ᱫᱚ ᱵᱚᱦᱚᱜ ᱟ ᱟᱹᱪᱩᱨ ᱜᱚᱫᱚᱜ ᱛᱟᱢᱟ᱾
ᱦᱩᱸ
ᱢᱚᱱᱮᱛᱮᱢ ᱞᱟᱹᱭᱟ ᱱᱚᱣᱟ ᱠᱟᱱᱟ ᱵᱟᱠᱷᱟᱱ ᱫᱚ ᱱᱚᱣᱟᱴᱟᱜ ᱠᱟᱱᱟ
ᱦᱩᱸ ᱚᱱᱟ ᱞᱟᱹᱜᱤᱫᱚ ᱥᱤᱰᱤᱯᱤ ᱫᱚ ᱞᱟᱥᱴᱮ ᱠᱚ ᱠᱚᱨᱟᱣᱟ ᱥᱤᱰᱤᱯᱤ ᱫᱚ ᱦᱩᱭᱩᱜᱭ ᱠᱟᱱᱟ ᱡᱚᱛᱚ ᱠᱤᱷᱩᱢ ᱠᱚᱨᱟᱣ ᱪᱟᱵᱟ ᱠᱮᱫᱟ ᱦᱮᱸ ᱟᱢ ᱫᱚ ᱞᱟᱥᱴᱮ ᱚᱱᱟ ᱫᱚᱢ ᱫᱚᱦᱚ ᱠᱟᱜ ᱠᱟᱱᱟ ᱵᱟ ᱚᱸᱰᱮ ᱚᱱᱟ ᱞᱟᱦᱟᱛᱮ ᱡᱟᱦᱟᱸᱭ ᱠᱚᱨᱟᱣᱟ ᱵᱚᱦᱚᱜ ᱵᱟᱹᱲᱤᱡ ᱮᱱ ᱛᱟᱢ ᱜᱮ ᱯᱚᱨᱮ ᱛᱮᱫᱚ ᱟᱫᱚ ᱪᱤ ᱵᱟᱢ ᱫᱟᱲᱮᱭᱟᱜᱼᱟ ᱡᱮᱢᱚᱱ ᱫᱟᱲᱮ ᱠᱚᱥᱪᱮᱱ ᱦᱚᱸ ᱧᱮᱞᱚᱜᱼᱟ ᱚᱝᱠᱚ ᱯᱷᱚᱝᱠᱚ ᱠᱚ ᱡᱟᱦᱟᱸ ᱠᱚ ᱛᱮᱦᱮᱱᱟ ᱚᱱᱟ ᱦᱚᱸ ᱵᱟᱢ ᱫᱟᱲᱮᱭᱟᱜ ᱠᱟᱱᱟ
ᱴᱷᱤᱠ ᱵᱟᱝ ᱟᱫᱚ ᱤᱭᱟᱹ ᱨᱮᱫᱚ ᱵᱟᱹᱱᱩᱜ ᱠᱟᱫᱟ ᱴᱷᱤᱠ ᱚᱝᱠᱚ ᱫᱚ ᱵᱟᱹᱱᱩᱜ ᱠᱟᱫᱟ ᱢᱮᱛᱷᱮᱼ ᱢᱮᱛᱷᱮ
ᱵᱟᱸ ᱟᱵᱚ ᱫᱚ ᱦᱩᱭᱩᱜ ᱠᱟᱱᱟ ᱟᱵᱚ ᱫᱚ ᱚᱱᱟ ᱤᱭᱟᱹ ᱥᱳᱥᱟᱞ ᱥᱴᱟᱰᱤᱥ
ᱦᱩᱸ
ᱟᱢ ᱟᱨᱴᱥ ᱠᱟᱱᱟ ᱵᱚᱱ ᱛᱚ ᱚᱱᱟ ᱥᱳᱥᱟᱞ ᱥᱴᱟᱰᱤᱥ ᱟᱵᱚ ᱫᱚᱵᱚᱱ ᱧᱟᱢᱟ᱾
ᱚᱱᱱᱟ ᱜᱮ
ᱯᱩᱡᱟᱹ ᱞᱟᱦᱟ ᱦᱩᱭᱩᱜᱼᱟ ᱯᱚᱨᱤᱠᱠᱷᱟ ᱦᱮᱸ ᱯᱩᱡᱟᱹ ᱞᱟᱦᱟ ᱜᱮ ᱦᱩᱭᱩᱜᱼᱟ ᱥᱚᱢᱵᱷᱚᱵᱚᱛᱚ
ᱱᱟᱯᱟᱭᱛᱚ ᱤᱧᱦᱚᱸ ᱚᱱᱟ ᱠᱷᱟᱹᱛᱤᱨ ᱛᱮᱜᱮ ᱟᱫᱚᱧ ᱞᱟᱹᱭᱟ ᱫᱟ ᱡᱮᱨᱚᱯᱷ ᱮ ᱠᱚᱪᱤᱝ ᱦᱟᱛᱟᱣ ᱠᱤᱫᱤᱧ
ᱦᱩᱸ
ᱟᱫᱚ ᱩᱱᱤ ᱦᱚᱸ ᱵᱮᱥ ᱵᱷᱟᱜᱮ ᱚᱯᱷᱟᱨᱮ ᱟᱲᱟᱜ ᱠᱟᱫᱟ ᱡᱩᱫᱤ ᱰᱤᱥᱮᱢᱵᱚᱨ ᱛᱮ ᱟᱯᱮ ᱡᱮ ᱟᱨ ᱮᱯᱷ ᱡᱟᱦᱟᱸᱭ ᱠᱮᱱᱰᱤᱰᱮᱴ ᱯᱮ ᱞᱟᱜᱟᱣ ᱫᱟᱲᱮᱭᱟᱜᱼᱟ ᱥᱟᱸᱜᱮ ᱦᱚᱲ ᱫᱚ ᱵᱟᱹᱱᱩᱜ ᱠᱟᱫ ᱞᱮᱭᱟ ᱜᱮᱞ ᱜᱚᱴᱟᱝ
ᱚᱱᱮ ᱢᱤᱫᱴᱮᱡ ᱜᱨ ᱢᱤᱫᱴᱮᱡ ᱜᱨᱩᱯ ᱨᱮᱠᱚ ᱮᱢ ᱟᱠᱟᱫ ᱛᱟᱦᱮᱸᱱ ᱪᱮ ᱚᱱᱟᱴᱟ ᱫᱚ ᱚᱱᱟᱴᱟ ᱦᱚᱸ
ᱤ ᱢᱮᱜᱟᱡᱤᱱ ᱜᱨᱩᱯ ᱠᱷᱚᱱ ᱟᱫᱚ ᱛᱟᱦᱞᱮ ᱩᱱᱤ ᱟᱭᱟᱜ ᱫᱚ ᱡᱮᱨᱯᱷ ᱞᱟᱜᱟᱣ ᱦᱮᱱᱟᱜ ᱠᱟᱜ ᱛᱟᱭᱟ ᱚᱱᱟᱛᱮ ᱞᱟᱹᱭᱟ ᱤᱧ ᱵᱷᱟᱜᱤ ᱤᱭᱟᱹᱧ ᱮᱢᱟ ᱯᱮᱭᱟ ᱜᱟᱭᱤᱰ ᱤᱧ ᱮᱢᱟ ᱯᱮᱭᱟ ᱦᱮᱸ ᱟᱫᱚ ᱞᱟᱹᱭᱫᱟ. ᱡᱩᱫᱤ ᱡᱟᱦᱟᱸᱭ ᱡᱮᱨᱟᱨᱮᱯᱷ ᱯᱮ ᱞᱟᱜᱟᱣ ᱫᱟᱲᱮᱭᱟᱜᱼᱟ ᱰᱤᱥᱮᱢᱵᱚᱨ ᱵᱷᱤᱛᱤᱨ ᱛᱮ ᱳᱣᱟᱱ ᱴᱟᱭᱤᱢ ᱜᱮ ᱢᱤᱫ ᱫᱷᱟᱣ ᱜᱮ ᱞᱟᱜᱟᱣ ᱟᱠᱟᱱᱟ ᱦᱟᱡᱟᱨ ᱴᱟᱠᱟ ᱾ ᱟᱫᱚ ᱞᱮᱫᱤᱧ ᱱᱤᱭᱟᱹ ᱦᱟᱡᱟᱨ ᱴᱟᱠᱟ ᱦᱚᱸᱧ ᱨᱩᱣᱟᱹᱲ ᱠᱟᱛᱟ ᱯᱮᱭᱟ ᱡᱟᱦᱟᱸᱭ ᱡᱟᱦᱟᱸᱭ ᱠᱚ ᱞᱟᱜᱟᱜ ᱛᱟᱯᱮᱭᱟ ᱫᱚᱥ ᱡᱚᱱ ᱛᱮ
ᱚ ᱚᱱᱟ ᱚᱵᱷᱟᱨᱮ ᱠᱟᱱᱟ ᱡᱮ ᱞᱟᱜᱟᱜ ᱠᱟᱱᱟ ᱞᱟᱜᱟᱜ ᱾ ᱮᱠᱟᱭ ᱨᱩᱣᱟᱹᱲ ᱠᱟᱛᱟ ᱞᱤᱭᱟ. ᱧ ᱪᱮᱫ ᱟᱪᱪᱷᱟ ᱴᱷᱤᱠ ᱜᱮᱭᱟ ᱛᱟᱦᱚᱞᱮ ᱾
ᱤᱧᱟᱹᱝ ᱡᱟᱦᱟᱸ ᱟᱯᱮ ᱛᱟᱭᱱᱚᱢ ᱨᱮ ᱡᱟᱦᱟᱸ ᱤᱧ ᱠᱚᱥᱴᱚ ᱞᱮᱱᱟ ᱥᱮ ᱡᱟᱦᱟᱸ ᱢᱤᱫᱴᱟᱝ ᱤᱧᱟᱝ ᱠᱚᱥᱴᱚ ᱛᱟᱦᱮᱸᱠᱟᱱ ᱛᱤᱧᱟᱹ ᱾ ᱤᱱᱟᱹ ᱨᱮᱱᱟᱝ ᱤᱧ ᱥᱚᱯᱷᱚᱞᱚᱛᱟ ᱦᱩᱭᱱᱟ ᱢᱮᱱᱛᱮ ᱤᱧᱤᱧ ᱥᱮᱭᱛᱚ ᱟᱨ ᱤᱱᱟᱹᱜ ᱜᱮ ᱤᱧᱤᱧ ᱠᱷᱚᱡᱚᱜ ᱠᱟᱱᱟ ᱚᱱᱟ ᱠᱟᱛᱷᱟᱭ ᱞᱟᱹᱭ ᱫᱟ ᱾
ᱦᱩᱸ ᱟᱨ ᱤᱭᱟᱹ ᱤᱭᱟ. ᱵᱟᱢ ᱯᱮᱨᱮᱜ ᱠᱟᱜᱛᱟᱱᱟ ᱡᱟᱦᱟᱸ ᱤᱭᱟᱹ ᱠᱟᱱ ᱫᱚ ᱦᱮᱸ ᱡᱜᱟ ᱠᱟᱱᱟ ᱥᱮᱱᱴᱨᱟᱞ ᱨᱮᱱᱟᱜ ᱡᱟᱦᱟᱸ ᱠᱚ ᱢᱮᱛᱟᱜ ᱠᱟᱱ ᱫᱚ
ᱥᱤᱡᱮᱴ
ᱦᱮᱸ ᱥᱤᱴᱮᱰ ᱥᱤᱴᱮᱰ
ᱥᱤᱴᱮᱴ ᱵᱟᱝ ᱵᱟᱹᱧ ᱯᱮᱨᱮᱡ ᱫᱟᱲᱮᱭᱟᱫᱟ ᱩᱱ ᱥᱚᱢᱚᱭ ᱦᱮᱸ ᱟᱨ ᱢᱟᱨᱥᱤᱴ ᱤᱭᱟᱹ ᱞᱟᱜᱟᱜ ᱼᱼ ᱠᱟᱱ ᱛᱟᱦᱮᱸᱫ ᱫᱚ ᱯᱟᱥᱟᱣᱩᱴ ᱟᱫᱚ ᱯᱟᱥᱟᱣᱩᱴ ᱫᱚ ᱢᱟᱨᱥᱤᱴ ᱵᱟᱝ ᱛᱟᱦᱮᱸ ᱠᱟᱱᱟ ᱛᱚ ᱞᱟᱥ ᱼᱼ
ᱚ ᱟᱨ ᱤᱭᱟᱹ ᱟᱯᱮ ᱯᱮ ᱡᱚᱢᱟ ᱟᱠᱟᱫᱟ ᱤᱭᱟᱹ ᱠᱚ ᱚᱱᱮ ᱠᱚ ᱢᱮᱛᱟᱜ ᱠᱟᱱᱟ ᱡᱟᱦᱟᱸ ᱤᱭᱩᱱᱤᱵᱷᱟᱨᱥᱤᱴᱤ ᱱᱳᱴᱤᱥ ᱞᱮᱜᱟᱭ ᱾ ᱡᱮ ᱠᱮᱠᱟ ᱠᱟᱨᱮᱠᱴ ᱥᱮᱱ ᱠᱟᱛᱮ ᱠᱚᱢᱟ ᱠᱤᱪᱷᱩ ᱵᱷᱩᱞ ᱵᱷᱟᱱᱛᱤ ᱛᱟᱦᱮᱸ ᱠᱟᱱ ᱛᱟᱵᱚᱱᱟ ᱛᱚ ᱢᱟᱨᱥᱤᱴ ᱨᱮ ᱾
ᱦᱚᱸ ᱦᱚᱸ
ᱟᱨ ᱤᱭᱟᱹ ᱟᱢ ᱤᱭᱟᱹ ᱥᱟᱨᱯᱷᱤᱠᱮᱴ ᱠᱟᱢ ᱛᱩᱞᱟᱹᱣ ᱟᱠᱟᱫᱟᱚ ᱛᱚ ᱵᱳᱰ ᱥᱟᱴ ᱼᱼ ᱯᱤᱴ ᱠᱚᱢ ᱛᱩᱞᱟᱹᱣ ᱟᱠᱟᱫᱟ ᱛᱚ ᱥᱮ ᱵᱟᱝ ᱠᱚᱞᱡᱽ ᱪᱮᱛᱮᱢ ᱥᱚᱵᱚᱛ ᱛᱩᱞᱟᱹᱣ ᱟᱠᱟᱫᱟ ᱾
ᱩᱸᱦᱩᱜ
ᱠᱚᱞᱡᱽ ᱨᱮᱭᱟᱜ ᱫᱚ ᱵᱟᱢ ᱛᱩᱞᱟᱹᱣ ᱟᱠᱟᱫᱟ ᱟᱨ ᱠᱚᱞᱟᱡᱽ ᱨᱮᱭᱟᱜ ᱛᱩᱞᱟᱹᱣᱠᱟᱢ ᱠᱟᱡᱮ ᱞᱟᱜᱼᱟ ᱞᱟᱜᱟᱼᱟ ᱡᱩᱫᱤ ᱮᱢ ᱨᱮ ᱵᱟᱢ ᱾ ᱛᱩᱞᱟᱹᱣ ᱨᱮᱦᱚᱸ ᱦᱮᱸ ᱴᱷᱤᱠ ᱜᱮᱭᱟ ᱠᱚᱞᱮᱡᱽ ᱨᱮᱭᱟᱜ ᱫᱚᱠᱷᱚᱱ ᱛᱩᱞᱟᱹᱣ ᱟᱠᱟᱢ ᱾
ᱦᱩᱸ ᱦᱚᱜᱼᱚᱭ ᱛᱚᱧ ᱪᱟᱞᱟᱜ ᱞᱟᱹᱜᱤᱫ ᱛᱟᱦᱞᱮ ᱩᱱᱥᱩᱚᱢ ᱤᱧ ᱛᱩᱞᱟᱹᱛᱚᱨᱟᱭᱟ ᱾
ᱵᱟ ᱦᱮᱸ ᱱᱚᱜᱼᱚᱭ ᱛᱩᱞᱟᱹᱣ ᱢᱮ ᱛᱟᱢᱱᱮ ᱚᱱᱮᱠ ᱠᱟᱡᱮ ᱮᱢᱟ ᱵᱩᱡ ᱛᱟᱢ ᱾
ᱟᱪᱪᱷᱟ ᱟᱫᱚ ᱟᱫᱚ ᱮᱢ ᱮ ᱨᱮᱱᱟᱜ ᱫᱚ ᱵᱟᱹᱧ ᱛᱩᱞᱟᱹᱣ ᱦᱟᱛᱟᱲᱟᱢ ᱾
ᱮᱢ ᱮ ᱨᱮᱱᱟᱜ ᱫᱚ ᱵᱟᱢ ᱛᱩᱞᱟᱹᱣ ᱨᱮᱦᱚ ᱴᱷᱤᱠ ᱜᱮᱭᱟ ᱠᱤᱱᱛᱩ ᱮᱢ ᱮ ᱨᱮᱱᱟᱜ ᱫᱚ ᱵᱟᱢ ᱛᱩᱞᱟᱹᱣ ᱨᱮᱦᱚ ᱴᱷᱤᱠ ᱜᱮᱭᱟ ᱢᱮᱱᱠᱷᱟᱱ ᱚᱱᱟ ᱜᱨᱮᱡᱩᱭᱮᱥᱚᱱ ᱨᱮᱭᱟᱜ ᱫᱚ ᱛᱩᱞᱟᱹᱣ ᱠᱟᱢ ᱡᱚᱠᱷᱚᱱ ᱛᱚᱠᱷᱚᱱ ᱠᱟᱡᱮ ᱞᱟᱜᱟᱜᱼᱟ ᱮᱢ ᱮ ᱨᱮᱭᱟᱜ ᱫᱚ ᱧᱮᱞ ᱢᱮ ᱮᱠᱷᱚᱱ ᱚᱱᱮᱠᱴᱟ ᱫᱚ ᱢᱮᱱᱰᱟᱴᱳᱨᱤ ᱫᱚ ᱵᱟᱝ ᱠᱟᱱᱟ ᱚᱱᱟ ᱫᱚ᱾ ᱠᱟᱨᱚᱱ ᱚᱱᱟ ᱫᱚ ᱴᱤᱪᱟᱨ ᱞᱟᱭᱤᱱ ᱨᱮᱭᱟᱜ ᱜᱮ ᱵᱮᱥᱤ ᱠᱟᱡᱮ ᱮᱢᱟ ᱚᱱᱟ ᱫᱚ ᱵᱩᱡᱫᱟᱢ ᱠᱤᱱᱛᱩ ᱚᱱᱟᱴᱟᱜ ᱫᱚ ᱟᱨ ᱜᱨᱮᱡᱩᱭᱮᱥᱚᱱ ᱫᱚ ᱦᱳᱭᱳᱜ ᱠᱟᱱᱟ ᱟᱱᱟ ᱫᱚ ᱡᱮᱠᱳᱱᱳ ᱥᱚᱢᱚᱭ ᱜᱮ ᱛᱟᱢᱟᱱᱮ ᱚᱱᱟ ᱠᱟᱡ ᱨᱮ ᱞᱟᱜᱟᱜ ᱛᱟᱢᱟ ᱵᱩᱡᱫᱟᱢ ᱾
ᱴᱷᱤᱠ ᱴᱷᱤᱠ ᱠᱟᱛᱷᱟ ᱫᱚ ᱠᱟᱱ ᱜᱮᱭᱟ ᱾
ᱢᱤᱜᱫᱤᱱ ᱤᱧ ᱦᱚᱸᱧ ᱟᱜᱩᱣ ᱠᱟᱫᱟ ᱠᱚᱞᱮᱡ ᱠᱷᱚᱱᱟᱜ ᱫᱚ ᱱᱚᱣᱟ ᱫᱚ
ᱦᱩᱸ ᱟᱫᱚ ᱚᱱᱟ ᱦᱚᱸ ᱠᱷᱟᱱ ᱛᱤᱨᱮ ᱞᱟᱜᱟᱜᱼᱟ ᱚᱦᱚᱢ ᱵᱩᱡ ᱠᱮᱭᱟ ᱥᱮ ᱾
ᱦᱮᱸ ᱤᱧᱫᱚ ᱚᱱᱟᱛᱮ ᱮᱢᱮ
ᱟᱨ ᱱᱤᱭᱟᱹ ᱫᱚ ᱱᱤᱡᱮᱨᱟᱜ ᱰᱤᱯᱟᱨᱢᱮᱱᱴ ᱠᱷᱚᱱᱟᱜ ᱡᱟᱦᱟᱸᱭ ᱠᱚ ᱯᱷᱳᱱ ᱠᱚ ᱦᱳᱭᱛᱳ ᱵᱟᱢ ᱥᱮᱱ ᱫᱟᱲᱮᱭᱟᱜ ᱠᱟᱱᱟ ᱪᱷᱚᱵᱤ ᱠᱟᱛᱮᱜ ᱥᱠᱮᱱ ᱞᱮᱠᱟᱛᱮ ᱤᱧ ᱵᱷᱮᱡᱟ ᱟᱹᱧ ᱯᱮ ᱾ ᱚᱱᱟ ᱦᱚᱸ ᱦᱚᱭᱛᱳ ᱮᱢᱟᱨᱡᱮᱱᱥᱤ ᱨᱮᱫᱚ ᱠᱚ ᱵᱷᱮᱡᱟ ᱜᱚᱫ ᱫᱟᱲᱮᱭᱟᱜ ᱢᱟ ᱾
ᱦᱮᱸ
ᱱᱚᱣᱟᱴᱟᱜ ᱫᱚ ᱚᱱᱛᱚᱛᱚ
ᱦᱮᱸ
ᱢᱮᱱᱠᱷᱟᱱ ᱚᱱᱟ ᱠᱚᱞᱮᱡᱽ ᱨᱮᱱᱟᱜ ᱫᱚ ᱚᱠᱚᱭ ᱛᱚᱠᱚ